ᱦᱮᱞᱳ
ᱦᱚᱸ ᱜᱚᱢᱠᱮ ᱡᱚᱦᱟᱨ ᱜᱮ
ᱡᱚᱦᱟᱨ ᱜᱮ ᱡᱚᱦᱟᱨ ᱜᱮ
ᱦᱮᱸ ᱟᱨ ᱥᱟᱶᱛᱮ ᱥᱟᱹᱜᱩᱱ ᱛᱟᱨᱟᱥᱤᱧ ᱥᱟᱶᱛᱮ ᱥᱟᱹᱜᱩᱱ ᱛᱟᱨᱟᱥᱤᱧ
ᱦᱩᱸ ᱥᱟᱹᱜᱩᱱ ᱫᱟᱨᱟᱥᱤᱱ
ᱦᱮᱸ ᱛᱚ ᱪᱮᱫ ᱠᱚᱵᱤᱱ ᱪᱤᱠᱟᱹᱭᱮᱫᱟ?
ᱪᱤᱠᱟᱹ ᱵᱟᱝᱟ ᱚᱲᱟᱜ ᱠᱚᱨᱮ ᱜᱮ ᱾
ᱚ ᱛᱩᱯᱩ ᱵᱟᱲᱟ ᱡᱚᱢ ᱵᱟᱲᱟ ᱠᱚᱫᱚ ᱦᱩᱭ ᱱᱟ?
ᱛᱩᱯᱩ ᱵᱟᱲᱟ ᱠᱚᱫᱚ ᱦᱩᱭᱱᱟ ᱟᱹᱵᱤᱱ ᱪᱮᱫ ᱠᱚᱵᱤᱱ ᱪᱤᱠᱟᱹ ᱵᱟᱲᱟᱭᱮᱫᱟ?
ᱟᱹᱞᱤᱧ ᱦᱚᱸ ᱱᱚᱜ ᱚᱭ ᱞᱤᱧ ᱛᱩᱯᱩ ᱵᱟᱲᱟᱭᱮᱱᱟ ᱛᱩᱯᱩ ᱵᱟᱲᱟ ᱠᱟᱛᱮᱫ ᱠᱟᱹᱴᱤᱡ ᱡᱚᱢ ᱵᱟᱲᱟ ᱦᱩᱭᱱᱟ ᱡᱚᱢ ᱵᱟᱲᱟ ᱠᱟᱛᱮ ᱤᱧ ᱞᱟᱹᱭᱫᱟ ᱢᱟᱱᱮ ᱴᱤᱯᱷᱤ ᱨᱚᱯᱚᱲ ᱦᱩᱭ ᱞᱮᱧ ᱛᱟᱦᱚᱞᱮ ᱥᱢᱩ ᱟᱞᱤᱧ
ᱥᱤᱱ ᱞᱮᱫᱟᱛᱤᱧ
ᱫᱤᱱ ᱫᱚ ᱱᱚᱣᱟ ᱰᱟᱹᱞ ᱨᱟᱥᱤ ᱟᱨ ᱟᱞᱩ ᱥᱳᱣᱟᱵᱤᱱ ᱟᱞᱟᱫᱟ ᱦᱸ ᱱᱚᱰᱮ ᱢᱟ
ᱛᱟᱦᱚᱞᱮ ᱤᱥᱤᱱ ᱫᱚ ᱟᱹᱵᱤᱱ ᱵᱤᱱ ᱤᱥᱤᱱ ᱠᱮᱫᱟ?
ᱦᱚᱸ ᱤᱥᱤᱱ ᱫᱚ ᱟᱹᱞᱤᱧ ᱜᱮ ᱾ ᱱᱚᱰᱮ ᱢᱟ ᱟᱹᱞᱤᱧ ᱢᱟ ᱢᱤᱥ ᱨᱤᱞᱤᱧ ᱛᱟᱦᱮᱱ ᱜᱮᱭᱟ ᱛᱚ ᱤᱥᱤᱱ ᱵᱟᱥᱟᱝ ᱠᱚᱫᱚ ᱱᱤᱡᱮ ᱛᱮᱜᱮᱞ ᱞᱮ ᱤᱥᱤᱱᱟ ᱾ ᱟ ᱟᱹᱛᱩ ᱫᱤᱥᱚᱢ ᱠᱚᱨᱮᱫᱚ ᱟᱭᱩᱵᱟ ᱟᱭᱳ ᱛᱟᱠᱚ ᱤᱥᱤᱱᱟ ᱾
ᱟᱪᱪᱷᱟ ᱟᱪᱪᱷᱟ
ᱱᱚᱸᱰᱮ ᱦᱮᱱᱟᱜ ᱞᱤᱧ ᱛᱮ ᱱᱤᱭᱟᱹ ᱱᱤᱭᱟᱹ ᱥᱤᱡᱤᱱ ᱫᱚ ᱱᱚᱜ ᱢᱤᱥ ᱠᱚᱨᱮ ᱜᱮ ᱢᱟᱱᱮ ᱯᱷᱳ ᱠᱚᱨᱮᱱᱟᱜ ᱴᱟᱭᱤᱢ ᱨᱚᱯᱚᱲ ᱠᱚᱨᱮᱱᱟᱜ ᱴᱟᱭᱤᱢ ᱧᱟᱢᱚᱜ ᱠᱟᱱᱟ ᱢᱮᱱᱠᱷᱟᱱ ᱟ ᱟᱹᱛᱩᱳ ᱫᱤᱥᱚᱢ ᱠᱚᱨᱮ ᱛᱟᱦᱮᱸ ᱢᱟᱱᱮ ᱱᱤᱛᱚᱜ ᱨᱮ ᱱᱤᱛᱚᱜ ᱫᱚ ᱢᱚᱱᱮ ᱠᱟᱜ ᱵᱤᱱ ᱠᱷᱮᱛ ᱠᱚᱨᱮᱜᱮᱞᱤᱧ ᱛᱟᱦᱮᱸ ᱵᱟᱲᱟᱜᱼᱟ ᱾ ᱪᱟᱥ ᱵᱟᱥ ᱠᱚᱫᱚ ᱞᱟᱜᱟᱣ ᱟᱠᱟᱱᱟ ᱥᱮ
ᱦᱩᱸ ᱦᱩᱸ
ᱪᱟᱥ ᱵᱟᱥ ᱥᱤᱡᱤᱱ ᱠᱟᱱ ᱛᱟᱵᱚᱱᱟ ᱾
ᱮᱠᱫᱚᱢ ᱮᱠᱫᱚᱢ
ᱦᱮᱸ ᱟᱹᱵᱤᱱ ᱫᱚ ᱟ ᱟᱛᱩ ᱫᱤᱥᱚᱢ ᱠᱚᱨᱮ ᱜᱮ ᱥᱮ ᱚᱠᱟ ᱠᱚᱨᱮ?
ᱦᱮᱸ ᱟᱹᱞᱤᱧᱟ ᱟᱛᱩ ᱫᱤᱥᱚᱢ ᱠᱚᱨᱮ ᱜᱮ ᱱᱚᱜ ᱚᱭ ᱛᱚ ᱵᱟᱹᱫ ᱪᱟᱞᱟᱣ ᱦᱩᱭ ᱞᱮᱱᱟ ᱟᱫᱚ ᱚᱱᱛᱮ ᱠᱷᱚᱱᱟᱜ ᱜᱮ ᱠᱟᱹᱢᱤ ᱠᱚ ᱢᱟᱱᱮ ᱵᱷᱤᱛᱟᱹᱛᱤᱰᱟ ᱠᱚ ᱢᱟᱜ ᱠᱟᱛᱮᱜ ᱟᱫᱚ ᱱᱚᱜ ᱚᱭ ᱛᱩᱯᱩ ᱵᱟᱲᱟ ᱠᱟᱛᱮᱜ
ᱚ ᱟᱪᱪᱷᱟ ᱟᱪᱪᱷᱟ ᱚᱱᱮ ᱟᱹᱵᱤᱱ ᱫᱚ ᱵᱤᱛᱟᱹ ᱢᱟᱜ ᱵᱤᱱ ᱵᱤᱛᱟᱹ ᱵᱤᱱ ᱢᱟᱜ ᱠᱮᱫᱟ
ᱦᱩᱸ ᱦᱩᱸ
ᱨᱚᱦᱚᱭ ᱫᱚ ᱟᱨᱟᱢᱵᱚ ᱠᱟᱱᱟ ᱥᱮ ᱨᱚᱦᱚᱭ ᱫᱚ ᱟᱣᱨᱤᱭᱟᱜᱼᱟ?
ᱟᱹᱣᱨᱤᱭᱟᱜᱼᱟ ᱨᱚᱦᱚᱭ ᱫᱚ ᱛᱚᱞᱟ ᱛᱚ ᱟᱹᱣᱨᱤ ᱦᱟᱨᱟᱜᱼᱟ ᱾
ᱟᱪᱪᱷᱟ ᱟᱪᱪᱷᱟ ᱢᱟᱱᱮ ᱵᱤᱛᱟᱹᱢᱟᱜ ᱠᱟᱹᱢᱤ ᱫᱚᱵᱤᱱ ᱤᱭᱟᱹ ᱠᱟᱜ ᱠᱟᱱᱟ ᱥᱮ ᱡᱮᱦᱮᱛᱩ ᱫᱟᱜ ᱠᱚ ᱞᱟᱜᱟᱣ ᱟᱠᱟᱱᱟ ᱦᱟᱞᱠᱟ
ᱦᱳᱭ ᱦᱳᱭ ᱦᱳᱭ ᱵᱟᱹᱭ ᱵᱟᱹᱭ ᱛᱮ ᱪᱟᱵᱟ ᱠᱟᱜ ᱦᱩᱭᱩᱜ ᱠᱟᱜ ᱠᱟᱱᱟ ᱾
ᱦᱳᱭ ᱵᱟᱠᱷᱟᱱ ᱫᱚ ᱢᱤᱫ ᱥᱟᱶᱛᱮᱢᱟ ᱰᱮᱨᱤᱜ ᱟᱥᱮ ᱾
ᱦᱩᱸ ᱢᱤᱫ ᱥᱟᱝ ᱛᱮᱫᱚ ᱦᱚᱨᱚᱵᱚᱨᱚ ᱦᱩᱭᱩᱜᱼᱟ ᱾
ᱢᱟᱱᱮ ᱦᱚᱨᱚᱵᱚᱨᱚᱜᱼᱟ ᱾
ᱦᱮᱸ ᱚᱱᱟᱛᱚ ᱵᱟᱹᱭ ᱵᱟᱹᱭ ᱛᱮ ᱠᱟᱹᱢᱤ ᱠᱚ ᱠᱚᱢᱯᱞᱤᱴ ᱠᱟᱜ ᱠᱟᱜ ᱦᱩᱭᱩᱜ ᱠᱟᱱᱟ ᱾
ᱦᱳᱭ ᱠᱟᱹᱢᱤ ᱠᱟᱹᱢᱤ ᱛᱮ ᱫᱤᱱ ᱫᱤᱱ ᱛᱮ ᱡᱩᱫᱤᱢ ᱠᱚᱨᱟᱣᱟ ᱛᱚ ᱚᱱᱟ ᱠᱟᱹᱢᱤ ᱫᱚ, ᱥᱚ ᱪᱚ ᱦᱸᱟ ᱦᱮ ᱥᱮ
ᱦᱩᱸ ᱦᱩᱸ
ᱟᱨ ᱩᱱᱠᱷᱟᱱ ᱫᱚ ᱢᱤᱫ ᱫᱤᱱ ᱛᱮ ᱯᱟᱨᱟᱣ ᱯᱩᱨᱟᱹ ᱥᱮᱛᱟᱜ ᱠᱷᱚᱱ ᱟᱹᱩᱵ ᱫᱷᱟᱹᱵᱤᱡ ᱪᱩᱴᱟᱹᱜ ᱨᱮᱦᱚᱸ ᱵᱟᱢ ᱡᱟᱵᱟ ᱫᱟᱲᱮᱭᱟᱜᱼᱟ,
ᱮᱠᱫᱚᱢ ᱮᱠᱫᱚᱢ,
ᱱᱚᱝᱠᱟ ᱡᱟᱦᱟᱸ ᱟᱹᱵᱤᱱ ᱡᱟᱦᱟᱸ ᱞᱮᱠᱟ ᱵᱤᱱ ᱠᱚᱨᱟᱣ ᱫᱟᱱ ᱚᱱᱟᱜᱮ ᱟᱹᱰᱤ ᱵᱮᱥ,
ᱦᱳᱭ ᱦᱳᱭ ᱦᱳᱭ ᱚᱱᱟ ᱚᱱᱟ ᱜᱮᱥᱮ,,
ᱦᱮᱸ
ᱛᱟᱨᱯᱚᱨᱮ ᱟᱯᱮ ᱚᱱᱛᱮ ᱫᱚ ᱟᱹᱛᱩᱳ ᱫᱤᱥᱚᱢ ᱨᱮᱱᱟᱜ ᱠᱷᱚᱵᱚᱨ ᱠᱚᱫᱚ ᱦᱟᱛᱟᱣ ᱠᱟᱫᱟ ᱦᱮ ᱵᱟᱝ ᱪᱟᱥ ᱵᱟᱥ ᱠᱚᱥ ᱠᱚᱨᱮᱱᱟᱜ?
ᱦᱮᱸ ᱦᱮᱸ ᱦᱟᱛᱟᱣ ᱟᱠᱟᱫᱟᱞᱤᱧ ᱪᱟᱥ ᱟᱞᱮ ᱥᱮᱫ ᱦᱚᱸ ᱫᱟᱜ ᱠᱚ ᱞᱟᱜᱟᱣ ᱟᱠᱟᱱᱟ, ᱱᱚᱜᱚᱭ ᱪᱟᱥᱵᱟᱥ ᱟᱨᱟᱢᱵᱷᱚ ᱟᱠᱟᱱᱟ᱾
ᱦᱮᱸ
ᱟᱞᱮ ᱥᱮᱫ ᱦᱚᱸ ᱱᱤᱛᱚᱜ ᱫᱚ ᱫᱟᱜ ᱠᱚ ᱞᱟᱜᱟᱣᱱᱟ ᱥᱮ ᱦᱚᱞᱟ ᱢᱟᱫᱮᱨ ᱨᱮ ᱫᱟᱜ ᱠᱮᱫᱟ ᱵᱷᱟᱜᱤ ᱜᱮ ᱾ ᱟᱨ ᱯᱳᱭᱞᱳ ᱠᱷᱚᱱᱟᱜ ᱫᱟᱜ ᱛᱟᱦᱮᱸ ᱠᱟᱱᱟ ᱯᱳᱭᱞᱳ ᱠᱷᱚᱱᱟᱜ ᱦᱚᱸ ᱦᱟᱞᱠᱟ ᱦᱟᱞᱠᱟ ᱫᱟᱜ ᱛᱟᱦᱮᱸ ᱠᱟᱱᱟ ᱟᱫᱚ, ᱨᱚᱦᱚᱭ ᱵᱟᱝ ᱞᱮᱠᱟ ᱵᱟᱝ ᱜᱟᱱ ᱞᱮᱠᱟ ᱛᱟᱨᱯᱚᱨᱮ, ᱦᱚᱞᱟ ᱢᱚᱫᱽᱫᱷᱮᱨ ᱡᱟᱦᱟᱸᱭ ᱫᱟᱜ ᱠᱟᱫᱟᱭ ᱫᱚ ᱨᱚᱦᱚᱭ ᱫᱚ ᱜᱟᱱᱚᱜᱼᱟ ᱵᱟᱹᱫᱽ ᱠᱚᱨᱮ ᱡᱟᱦᱟᱸ ᱞᱮᱠᱟ
ᱟᱪᱪᱷᱟ ᱟᱪᱷ
ᱫᱟᱜ ᱛᱚᱸᱵᱟᱣ ᱠᱟᱱᱟ ᱱᱤᱛᱚᱜ ᱫᱚ ᱦᱚᱭ ᱜᱟᱹᱰᱤ ᱠᱚ ᱵᱟᱝ ᱧᱟᱢᱚᱜ ᱠᱟᱱᱟ ᱡᱚᱛᱚ ᱦᱚᱲᱟᱜ ᱢᱤᱫ ᱥᱟᱶᱛᱮ ᱫᱟᱜ ᱮᱱᱟ ᱛᱚ,
ᱦᱮᱸ ᱦᱮᱸ
ᱟᱫᱚ ᱱᱟᱦᱮᱞ ᱠᱚᱦᱚᱸ ᱱᱤᱛᱳᱜ ᱢᱟ ᱵᱟᱹᱱᱩᱜᱼᱟ, ᱞᱟᱦᱟᱛᱮ ᱛᱟᱦᱮᱸ ᱠᱟᱱᱟ ᱟᱫᱚ, ᱟᱫᱚ ᱱᱤᱛᱚᱜ ᱫᱚ ᱟᱫᱚ ᱠᱤ ᱰᱮᱨᱤᱜ ᱟᱯᱮ ᱜᱟᱹᱰᱤ ᱛᱤᱨᱮᱢ ᱧᱟᱢᱟ
ᱦᱳᱭ ᱦᱳᱭ
ᱱᱟᱦᱮᱞ ᱠᱚ ᱛᱟᱦᱮᱸ ᱞᱮᱱᱠᱷᱟᱱ ᱱᱟᱦᱮᱞ ᱠᱚ ᱛᱟᱦᱮᱱ ᱞᱮᱱ ᱠᱷᱟᱱ ᱴᱩᱠ ᱴᱟᱠ ᱰᱮᱨᱤᱜ ᱨᱮᱦᱚᱸ, ᱥᱤ ᱚᱱᱟ ᱛᱮᱜᱮ ᱥᱤ ᱦᱩᱭ ᱠᱚᱜᱼᱟ
ᱦᱩᱸ ᱱᱮᱛᱟᱨ ᱫᱚ ᱱᱟᱦᱮᱞ ᱠᱚᱫᱚ ᱫᱚ ᱩᱱᱟᱹᱜ ᱫᱚ ᱵᱟᱠᱚ ᱥᱤ ᱵᱟᱲᱟᱭᱮᱫᱟ,
ᱦᱳᱭ ᱟᱫᱚ ᱦᱚᱸᱜᱚᱭ ᱡᱩᱫᱤ ᱦᱮᱸ, ᱧᱮᱞ ᱫᱚ ᱵᱟᱫᱽ ᱦᱳᱭ ᱟᱯᱰᱮᱴ ᱢᱟᱵᱚᱱ ᱟᱯᱰᱮᱴ ᱠᱮᱫᱟ ᱟᱫᱚ ᱜᱟᱹᱰᱤ ᱠᱚ ᱵᱟᱝ ᱧᱟᱢ ᱞᱮᱠᱷᱟᱱ ᱟᱫᱚ ᱚᱱᱠᱟ ᱫᱚ ᱨᱚᱦᱚᱭ ᱴᱟᱜ ᱛᱤᱸᱜᱩ ᱨᱮ ᱛᱟᱦᱮᱱᱟ ᱦᱮᱸ ᱥᱮ,
ᱦᱩᱸ ᱦᱩᱸ
ᱱᱚᱝᱠᱟᱜᱮ ᱟᱞᱮᱥᱮᱫ ᱫᱚ ᱠᱟᱹᱡ ᱜᱟᱹᱰᱤ ᱵᱟᱝ ᱧᱟᱢᱚᱜ ᱠᱟᱱᱟ ᱚᱱᱠᱟ ᱯᱷᱳᱱ ᱦᱳᱭ ᱞᱮᱱᱟ ᱛᱚ,
ᱟᱪᱪᱷᱟ ᱟᱪᱪᱷᱟ,
ᱟᱫᱚ ᱧᱟᱢ ᱫᱚ ᱧᱟᱢᱚᱜᱼᱟ ᱟᱫᱚ ᱟᱞᱮ ᱚᱱᱟ ᱫᱷᱟᱨᱮ ᱫᱚ ᱮᱢᱚᱱ, ᱢᱤᱫ ᱥᱟᱶᱛᱮ ᱫᱟᱜ ᱠᱮᱫᱟᱭ ᱥᱮ ᱫᱟᱜ ᱨᱮᱱᱟᱜ ᱵᱷᱚᱨᱥᱟ ᱨᱮᱜᱮ ᱥᱮᱨᱢᱟ ᱡᱟᱹᱲᱤ ᱵᱷᱚᱨᱥᱟ ᱛᱮᱜᱮ ᱟᱞᱮ ᱚᱱᱟ ᱫᱷᱟᱨᱮ ᱫᱚ, ᱚᱱᱮ ᱜᱚᱴ ᱜᱚᱴ ᱜᱚᱴᱟ ᱜᱮ ᱜᱟᱹᱰᱤ ᱞᱟᱜᱟᱣ ᱠᱟᱱᱟ ᱥᱮ
ᱦᱚ
ᱟᱫᱚ ᱦᱟᱯᱮ ᱠᱟᱹᱴᱤᱡ ᱛᱤᱸᱜᱳ ᱦᱳᱭᱳᱜᱼᱟ,
ᱦᱩᱸ ᱦᱩᱸ
ᱜᱟᱹᱰᱤ ᱦᱚᱸ ᱦᱤᱡᱩᱜᱼᱟ ᱵᱟᱝ ᱫᱚ ᱵᱟᱝ
ᱚᱱᱟ ᱟᱪᱪᱷᱟ
ᱚᱱᱮ ᱵᱮᱠᱟᱞᱮ ᱦᱚᱸ ᱟᱹᱵᱤᱱ ᱡᱟᱦᱟ ᱨᱮᱵᱮᱱ ᱞᱟᱹᱭᱮᱫᱟ ᱵᱤᱱ ᱵᱷᱤᱛᱟᱹ ᱠᱚᱫᱚᱞᱮ ᱢᱟᱜ ᱠᱟᱜ ᱠᱟᱱᱟ ᱟᱹᱲᱤ ᱡᱟᱦᱟᱸ ᱪᱷᱟᱴᱟᱣ ᱠᱟᱹᱢᱤ
ᱦᱩᱸ ᱦᱩᱸ
ᱛᱤᱦᱤᱧ ᱦᱚᱭ ᱠᱚ ᱠᱟᱹᱢᱤ ᱵᱟᱲᱟᱭᱮᱫᱟ ᱟᱨ ᱛᱚᱞᱟ ᱠᱚᱦᱚᱸ ᱟᱞᱮᱭᱟᱜ ᱫᱚ ᱦᱟᱨᱟ ᱟᱠᱟᱱᱟ, ᱚᱱᱮ
ᱨᱚᱦᱚᱭ ᱥᱤ ᱢᱟᱱᱮ ᱜᱮ ᱦᱟᱸᱜ ᱟᱨᱚᱢ ᱥᱮ ᱫᱚᱢᱮ ᱨᱚᱦᱚᱭ ᱞᱮ ᱨᱚᱦᱚᱭᱞᱮ ᱟᱨᱟᱢ ᱵᱚᱭᱟ
ᱟᱪᱪᱷᱟ
ᱟᱨ ᱜᱚᱢᱠᱮ ᱟᱯᱮ ᱥᱮᱫ ᱫᱚ ᱱᱚᱣᱟ ᱡᱟᱦᱟᱸ ᱨᱚᱦᱚᱭ ᱫᱚ ᱚᱠᱟᱮᱠᱟ ᱥᱤᱥᱴᱮᱢ ᱛᱮ ᱠᱚ ᱨᱚᱦᱚᱭᱟ ᱢᱟᱱᱮ ᱜᱟᱱᱰᱟ ᱥᱮ ᱢᱟᱱᱮ ᱱᱚᱣᱟ ᱜᱟᱱᱰᱟ ᱦᱤᱥᱟᱹᱵ ᱛᱮ ᱡᱮ ᱦᱩᱸ ᱱᱩᱱᱟᱹᱜ ᱜᱟᱱᱰᱟᱢ ᱛᱩᱫ ᱠᱮᱫᱟ ᱱᱩᱱᱟᱹᱜ ᱜᱟᱱᱰᱟ ᱨᱚᱦᱚᱭ ᱛᱮᱫᱚ ᱪᱟᱵᱟᱜ-ᱟ ᱥᱮ ᱡᱟᱦᱟᱸ ᱛᱤ ᱡᱟᱦᱟᱸ ᱛᱤᱱᱟᱹᱜ ᱜᱮᱢ ᱛᱩᱫᱟ ᱚᱱᱟ ᱴᱟᱭᱤᱢ ᱨᱮ
ᱟᱞᱮ ᱫᱚ ᱱᱚᱛᱮ ᱫᱚ ᱦᱩᱭᱩᱜ ᱠᱟᱱᱟ ᱦᱩᱸ ᱚᱲᱟᱜ ᱨᱮᱱᱟᱜ ᱠᱚᱫᱚ ᱡᱮ ᱡᱟᱨ ᱡᱮᱢᱚᱱ ᱠᱚ ᱤᱭᱟᱹ ᱭᱟᱠᱚ ᱟᱨ ᱵᱟᱦᱟᱨ ᱨᱮᱱᱟᱜ ᱠᱚ ᱫᱚ ᱱᱚᱝᱠᱟ ᱥᱮᱛᱟᱜ ᱨᱮᱠᱚ ᱪᱟᱞᱟᱣᱱᱟ ᱟᱴᱴᱟ ᱥᱮᱱ ᱵᱟ ᱥᱟᱛᱴᱟ ᱥᱮᱱ ᱱᱚᱝᱠᱟ ᱫᱩᱴᱟ ᱛᱤᱱᱴᱟ ᱥᱮᱫ ᱠᱚ ᱨᱩᱣᱟᱹᱲ ᱦᱮᱡ ᱮᱱᱟ
ᱟᱪᱪᱷᱟ ᱟᱱᱮ ᱚᱱᱠᱟ ᱴᱷᱤᱠᱟᱹ ᱞᱮᱠᱟ ᱫᱚ ᱵᱟᱝ ᱦᱩᱭᱩᱜ-ᱟ ᱠᱟᱢᱤ ᱡᱮ
ᱵᱟᱝ ᱟᱫᱚ ᱚᱱᱟ ᱫᱚ ᱟᱞᱟᱫᱟ ᱟᱞᱟᱫᱟ ᱟᱞᱟᱫᱟ ᱫᱟᱠᱚ ᱴᱷᱤᱠᱟᱹ ᱠᱚ ᱮᱢᱟ ᱩᱱᱠᱩ ᱫᱚ ᱴᱷᱤᱠᱟᱹ ᱞᱮᱠᱟ ᱠᱚ ᱠᱟᱹᱢᱤᱭᱟ ᱟᱨ ᱚᱠᱚᱭ ᱱᱚᱝᱠᱟ ᱫᱤᱱ ᱢᱚᱡᱩᱨ ᱟᱚ ᱫᱤᱱ ᱢᱚᱡᱩᱨᱤ ᱞᱮᱠᱟ ᱠᱚ ᱠᱟᱹᱢᱤᱭᱟ
ᱟᱪᱪᱷᱟ ᱢᱟᱱᱮ ᱩᱱᱠᱩ ᱫᱚ ᱟᱴᱴᱟ ᱥᱮᱫ ᱠᱚ ᱪᱟᱣᱱᱟ ᱩᱱᱠᱩᱣᱟᱜ ᱫᱩᱴᱟ ᱟᱹᱦ
ᱦᱩᱸ ᱫᱩᱴᱟ ᱚᱱᱠᱟ ᱫᱩᱴᱟ ᱛᱤᱱᱴᱟ ᱠᱷᱟᱱ ᱠᱚ ᱨᱩᱣᱟᱹᱲ ᱦᱤᱡᱩᱜᱼᱟ
ᱦᱩᱸ ᱟᱨ ᱴᱷᱤᱠᱟᱹ ᱢᱟᱱᱮ ᱴᱟᱭᱤᱢ ᱴᱷᱤᱠ ᱵᱟᱝ ᱛᱟᱦᱮᱱ ᱛᱟᱢᱟ ᱦᱮᱸᱥᱮ ᱟᱭᱩ ᱟᱭᱩᱵ ᱦᱚᱸ ᱫᱟᱲᱮᱭᱟᱜᱼᱟ
ᱦᱳᱭ ᱴᱷᱤᱠᱟᱹ ᱞᱮᱱᱛᱮᱫᱚ ᱟᱢ ᱫᱚ ᱛᱤᱱ ᱜᱷᱟᱹᱲᱤᱢ ᱠᱟᱹᱢᱤ ᱫᱟᱲᱮᱭᱟᱜᱼᱟ ᱴᱷᱤᱠᱟᱹ ᱫᱚ
ᱦᱮᱸ ᱴᱷᱤᱠᱟᱹ ᱫᱚ ᱢᱟᱱᱮ ᱢᱟᱱᱮ ᱟᱢ ᱠᱟᱹᱢᱤ ᱴᱟᱜ ᱯᱩᱨᱟᱹᱣ ᱦᱩᱭᱩᱜ ᱛᱟᱢᱟ
ᱦᱩᱸ ᱠᱟᱹᱢᱤ ᱛᱟᱢᱟ
ᱦᱮᱸ ᱚᱱᱮ ᱚᱝᱠᱟ ᱟᱞᱮ ᱥᱮᱫ ᱫᱚ ᱩᱱ ᱱᱩᱝᱠᱤᱱ ᱴᱷᱤᱠᱟᱹ ᱦᱤᱥᱟᱹᱵ ᱛᱮ ᱦᱚᱸ ᱦᱩᱭᱩᱜ ᱜᱮᱭᱟ
ᱦᱩᱸ ᱦᱩᱸ
ᱟᱨ ᱱᱚᱣᱟ ᱤᱭᱟᱹ ᱦᱤᱥᱟᱹᱵᱽ ᱛᱮᱦᱚᱸ ᱦᱩᱭᱩᱜ ᱜᱮᱭᱟ ᱟᱞᱮ ᱟᱞᱮ ᱥᱮᱫ ᱦᱚᱸ ᱵᱟᱝ ᱢᱟᱱᱮ ᱵᱟᱱᱟᱨ ᱜᱮ
ᱟᱪᱪᱷᱟ ᱟᱪ
ᱟᱨ ᱚᱲᱟᱜ ᱥᱮᱫ ᱨᱮᱱᱟᱜ ᱫᱚ ᱟᱨ ᱚᱲᱟᱜ ᱨᱮᱱᱟᱜ ᱫᱚ ᱱᱤᱡᱮ ᱞᱮᱠᱟᱢ ᱨᱚᱦᱚᱭᱟ ᱦᱮᱸ ᱥᱮ ᱡᱟᱦᱟᱸ ᱛᱤ ᱨᱮᱜᱮᱢ ᱪᱟᱞᱟᱣᱱᱟ ᱦᱮᱸ ᱛᱚ ᱟᱯᱮ ᱫᱚ ᱜᱚᱢᱠᱮ ᱱᱤᱡᱮ ᱛᱮᱜᱮ ᱯᱮ ᱨᱚᱦᱚᱭᱟ ᱥᱮ ᱢᱩᱱᱤᱥ ᱠᱚᱯᱮ ᱞᱟᱜᱟᱣ ᱵᱟᱲᱟ ᱠᱚᱣᱟ
ᱞᱟᱜᱟᱣ ᱵᱟᱲᱟ ᱠᱚᱣᱟ ᱞᱮ ᱠᱟᱹᱴᱤᱡ ᱡᱟᱹᱥᱛᱤ ᱜᱮᱭᱟ ᱛᱚ ᱮᱠᱞᱟ ᱛᱮ ᱫᱚ ᱠᱟᱹᱴᱤᱡ ᱢᱩᱥᱠᱤᱞ ᱜᱮᱭᱟ
ᱦᱩᱸ ᱦᱩᱸ ᱮᱠᱞᱟ ᱛᱮᱫᱚ ᱢᱟᱱᱮ ᱱᱤ-ᱡᱟᱞᱟᱢ ᱨᱚᱦᱚᱭ ᱡᱟᱣᱨᱟᱭᱟ ᱛᱟᱦᱞᱮ ᱟᱨ ᱟᱨ ᱚᱱᱠᱟ ᱢᱟ ᱵᱟᱝ ᱵᱟᱝ ᱜᱟᱱᱚᱜ-ᱟ ᱥᱮ
ᱵᱟᱝ ᱜᱟᱱᱚᱜ-ᱟ ᱚᱱᱟ ᱜᱮ ᱠᱟᱱᱟ ᱵᱮᱥᱚᱭ
ᱫᱟᱜ ᱠᱚᱨᱮ ᱱᱟᱜ ᱵᱮᱯᱟᱨ ᱢᱮᱱᱟᱜ-ᱟ ᱫᱟᱜ ᱠᱚ ᱵᱟᱝ ᱛᱤᱸᱜᱩᱱᱟ
ᱦᱩᱸ ᱦᱩᱸ
ᱟᱨ ᱟᱵᱚ ᱛᱤᱱᱟᱹᱜ ᱜᱮᱵᱚᱱ ᱰᱮᱨᱤᱭᱟ ᱩᱱᱟᱹᱜ ᱜᱮ ᱰᱮᱨᱤ ᱪᱟᱞᱟᱜ-ᱟ ᱦᱮᱸᱥᱮ
ᱦᱳᱭ ᱦᱳᱭ
ᱞᱚᱜᱚᱱ ᱨᱚᱦᱚᱭ ᱠᱟᱜ ᱢᱮ ᱞᱚᱜᱚᱱ ᱟᱫᱚ ᱚᱱᱟ ᱠᱟᱹᱢᱤ ᱫᱚ ᱢᱩᱪᱟᱹᱫ ᱠᱟᱛᱮ ᱮᱴᱟᱜ ᱠᱟᱹᱢᱤ ᱠᱚ ᱧᱮᱞ ᱧᱮᱞ ᱵᱟᱲᱟᱟᱭ ᱦᱩᱭᱩᱜ-ᱟ ᱦᱮᱸᱥᱮ
ᱦᱩᱸ ᱦᱩᱸ
ᱟᱵᱚ ᱦᱚᱲ ᱫᱚ ᱠᱟᱹᱢᱤᱭᱮᱫ ᱜᱮᱭᱟᱭ ᱛᱚ ᱱᱤ-ᱡᱟᱞᱟ ᱠᱟᱹᱢᱤᱭᱮᱫ ᱜᱮᱭᱟᱭ ᱡᱟᱦᱟᱸ ᱦᱩ ᱫᱤᱠᱩ ᱠᱚ ᱵᱚᱨᱚᱢ ᱧᱮᱞ ᱠᱚᱢ ᱫᱤᱠᱩ ᱠᱚ ᱫᱚ ᱱᱚᱜ-ᱚᱭ ᱪᱟᱥ ᱠᱚᱢᱯᱞᱤᱴ
ᱦᱩᱸ ᱦᱩᱸ
ᱟᱫᱚ ᱥᱚᱵᱽᱡᱤ ᱢᱚᱵᱡᱤ ᱡᱟᱦᱟᱱᱟᱜ ᱠᱚ ᱧᱮᱞᱟ ᱮᱴᱟᱜ ᱠᱟᱹᱢᱤ ᱠᱚ ᱧᱮᱞᱟ ᱦᱮᱸ ᱥᱮ ᱟᱨ ᱟᱵᱚ ᱦᱚᱲ ᱫᱚ ᱟᱹᱰᱤ ᱜᱮ ᱢᱮᱱᱟᱜ ᱠᱚᱣᱟ ᱠᱟᱹ ᱱᱤ-ᱡᱟᱞᱟ ᱦᱩᱲᱩ ᱠᱚ ᱨᱚᱦᱚᱭ ᱮᱫ ᱠᱷᱟᱱ ᱫᱚ ᱨᱚᱦᱚᱭ ᱮᱫ ᱜᱮᱭᱟ ᱠᱚ ᱚᱱᱟ ᱛᱮᱜᱮ ᱟᱵᱚ ᱫᱚ ᱟᱹᱰᱤ ᱛᱟᱭᱚᱢ ᱨᱮ ᱢᱮᱱᱟᱜ ᱵᱚᱱᱟ
ᱮᱠᱫᱚᱢ ᱮᱠᱫᱚᱢ ᱴᱷᱤᱠ ᱱᱤᱡᱮ ᱱᱤᱡᱮ ᱛᱮ ᱜᱮ ᱛᱟᱭᱚᱢ ᱨᱮ ᱢᱮᱱᱟᱜ ᱵᱚᱱᱟ ᱟᱫᱚ ᱪᱮᱫ
ᱦᱚᱭ ᱱᱤᱡᱮᱨᱟᱜ ᱵᱷᱩᱞ ᱛᱮᱜᱮ
ᱱᱤᱡᱮᱨᱟᱜ ᱵᱷᱩᱞ ᱛᱮᱜᱮ
ᱦᱩ ᱟᱨ ᱟᱵᱚ ᱫᱚ ᱵᱤᱥᱤ ᱚᱱᱟ ᱯᱟᱹᱣᱨᱟᱹ ᱦᱟᱺᱰᱤ ᱵᱚᱱ ᱧᱩᱭᱟᱥᱮ ᱟᱵᱚ ᱦᱚᱲ ᱫᱚ ᱫᱤᱠᱩ ᱫᱚ ᱡᱮᱢᱚᱱ ᱧᱩᱭ ᱨᱮᱦᱚᱸ ᱠᱚ ᱟᱹᱭᱩᱵ ᱵᱮᱲᱟ ᱧᱩ ᱠᱮᱫᱟᱭ ᱡᱟ ᱦᱩᱭᱱᱟ ᱥᱮᱛᱟᱜ ᱫᱚ ᱯᱩᱨᱟᱹ ᱠᱟᱹᱢᱤ
ᱦᱩᱸ ᱴᱷᱤᱠ
ᱩᱱᱠᱩ ᱫᱚ ᱯᱳᱭᱞᱳ ᱠᱟᱹᱢᱤ ᱠᱚ ᱧᱮᱞᱟ
ᱦᱩᱸ
ᱟᱵᱚᱫᱚ ᱥᱮᱛᱟᱜ ᱟᱠᱟᱱ ᱥᱮ ᱦᱟᱺᱰᱤ ᱵᱟᱹᱴᱷᱤ ᱟᱨ ᱠᱟᱹᱴᱤᱡ ᱮᱢ ᱠᱟᱹᱢᱤ ᱠᱮᱫᱟ ᱥᱮ ᱵᱟᱝ ᱟᱨᱚᱢ ᱵᱟᱜᱟᱣ ᱮᱱᱟ
ᱮᱠᱫᱚᱢ ᱮᱠᱫᱚᱢ ᱴᱷᱤᱠ
ᱚᱱᱮ ᱚᱱᱠᱟ ᱛᱮ ᱜᱮ ᱟᱫᱚ ᱟᱵᱚᱱᱟᱜ ᱥᱚᱢᱟᱡᱽ ᱫᱚ ᱛᱟᱭᱚᱢ ᱨᱮ ᱜᱮ ᱛᱟᱦᱮᱱ ᱠᱟᱱᱟ
ᱦᱩᱸ ᱦᱩᱸ
ᱟᱵᱚᱜᱮ ᱢᱟᱱᱮ ᱵᱟᱵᱚᱱ ᱴᱷᱤᱠᱚᱜ ᱠᱟᱱᱟ
ᱦᱳᱭ ᱦᱳᱭ ᱟᱫᱚ ᱚᱝᱠᱟ ᱥᱮᱛᱟᱜ ᱠᱷᱚᱱᱟᱜ ᱫᱚ ᱧᱩ ᱠᱟᱛᱮᱛ ᱫᱚᱵᱚᱱ ᱵᱩᱞ ᱠᱚᱜ-ᱟ ᱟᱫᱚ
ᱦᱳᱭ ᱟᱨ ᱯᱟᱹᱣᱨᱟᱹ ᱦᱟᱺᱰᱤ ᱡᱩᱫᱤ ᱥᱮᱛᱟᱜ ᱨᱮᱜᱮᱢ ᱧᱩᱭᱟ ᱟᱫᱚ ᱚᱱᱟ ᱫᱚ ᱦᱚᱲᱢᱚ ᱨᱮᱫᱚ ᱟᱞᱚᱥ ᱟᱹᱜᱩᱭ ᱜᱮᱭᱟᱭ ᱥᱮ
ᱦᱩᱸ ᱦᱩᱸ ᱦᱚᱲᱢᱚ ᱚᱞᱚᱥ ᱟᱹᱜᱩᱭᱮᱫᱟ ᱛᱟᱨᱯᱚᱨ ᱦᱚᱲᱢᱚ ᱨᱮᱱᱟᱜ ᱯᱟᱨᱴᱥ ᱠᱚᱦᱚᱸ ᱠᱚ ᱠᱷᱚᱛᱤᱜ ᱟᱥᱮ ᱟᱵᱤᱱ ᱡᱚᱢᱟᱜ ᱵᱚᱫᱚᱞ ᱛᱮ ᱡᱩᱫᱤ ᱦᱟᱱᱟ ᱤᱭᱟᱹ ᱠᱚ ᱮᱞ ᱠᱚᱞ ᱠᱚᱵᱤᱱ ᱫᱩᱞᱟ ᱢᱟᱱᱮ ᱤᱭᱟᱹ ᱨᱮ ᱦᱟᱲᱢᱚ ᱵᱷᱤᱛᱤᱨ ᱨᱮ ᱛᱟᱦᱚᱞᱮ ᱚᱱᱟ ᱫᱚ ᱪᱮᱫ ᱪᱤᱠᱟᱹᱜ-ᱟ
ᱦᱩ ᱢᱟᱱᱮ ᱫᱩᱨᱵᱚᱞ ᱪᱟᱞᱟᱜ ᱠᱟᱱᱟ ᱦᱚᱲᱢᱚ ᱠᱚ
ᱦᱩᱸ ᱦᱩᱸ
ᱟᱨ ᱚᱱᱟ ᱠᱚ ᱥᱮᱛᱟᱜ ᱨᱮᱜᱮ ᱡᱩᱫᱤᱢ ᱧᱩᱭᱟ ᱟᱫᱚ ᱯᱩᱨᱟᱹ ᱫᱤᱱᱴᱟᱜ ᱵᱮᱠ
ᱦᱩᱸ ᱦᱩᱸ
ᱪᱮᱫ ᱦᱚᱸ ᱵᱟᱢ ᱪᱤᱠᱟᱹ ᱫᱟᱲᱮᱭᱟᱜ-ᱟ ᱡᱟᱦᱟᱸ ᱛᱤᱱᱟᱹᱜ ᱡᱚ ᱟ ᱡᱟᱦᱟᱸ ᱛᱤᱱᱟᱹᱜ ᱮᱢ ᱡᱚᱢ ᱠᱮᱫᱟ ᱡᱚᱢ ᱠᱮᱫᱟᱢ ᱟᱫᱚᱢ ᱜᱤᱛᱤᱡ ᱜᱤᱲᱤ ᱠᱚᱜ ᱠᱟᱱᱟ
ᱦᱳᱭ ᱦᱳᱭ
ᱢᱟᱱᱮ ᱠᱟᱹᱢᱤ ᱫᱚ ᱵᱟᱵᱚᱱ ᱧᱮᱞ ᱮᱫᱟ
ᱦᱮᱸ ᱦᱩᱸ ᱥᱮᱛᱟᱜ ᱨᱮ ᱧᱩ ᱞᱮᱠᱷᱟᱱ ᱫᱚ ᱠᱟᱹᱢᱤ ᱠᱚᱫᱚ ᱚᱠᱟᱨᱮ ᱫᱟᱲᱮᱭᱟᱜ-ᱟ ᱛᱷᱩᱲᱤ ᱱᱟᱢ ᱫᱟᱲᱮᱭᱟᱜ-ᱟ
ᱦᱩ ᱠᱟᱹᱢᱤ ᱢᱟ ᱱᱚᱣᱟ ᱟᱵᱚᱱᱟᱜ ᱦᱚᱲᱢᱚ ᱪᱮᱛᱟᱱ ᱨᱮᱜᱮ ᱤᱭᱟᱹᱜ ᱠᱟᱱᱟ ᱥᱮ ᱾
ᱦᱩᱸ ᱦᱩᱸ
ᱦᱚᱲᱢᱚ ᱡᱩᱫᱤ ᱴᱷᱤᱠ ᱵᱟᱝ ᱛᱟᱦᱮᱱ ᱛᱟ ᱠᱟᱹᱢᱤ ᱫᱟᱲᱮᱭᱟᱜ-ᱟᱢ
ᱮᱠᱫᱚᱢ ᱮᱠᱫᱚᱢ
ᱚᱱᱟᱜᱮ ᱢᱟᱱᱮ ᱚᱱᱟ ᱟᱹᱛᱩ ᱫᱤᱥᱚᱢ ᱠᱚᱨᱮ ᱦᱚᱸ ᱜᱚᱝᱠᱮ ᱫᱚᱢᱮ ᱠᱚ ᱧᱩᱭ ᱜᱮᱭᱟ ᱾
ᱦᱳᱭ ᱦᱳᱭ
ᱛᱟᱦᱞᱮ ᱚᱱᱟ ᱫᱷᱟᱨᱮ ᱯᱟᱥ ᱫᱷᱟᱨᱮ ᱯᱟᱥ ᱞᱟᱹᱭ ᱵᱤᱱ ᱛᱟᱨᱯᱚᱨ ᱟᱞᱮ ᱟᱞᱮ ᱟᱹᱛᱩ ᱨᱮᱦᱚᱸ
ᱦᱳᱭ ᱜᱚᱴᱟ ᱨᱮᱱ ᱥᱟᱱᱛᱟᱲ ᱜᱮᱠᱚ ᱥᱚᱢᱟᱱᱟ ᱞᱟᱹᱭ ᱞᱮᱠᱷᱟᱱ᱾
ᱵᱟᱝ ᱡᱮᱢᱚᱱ ᱠᱤᱪᱷᱩᱜᱟᱱ ᱚᱠᱟ ᱠᱚ ᱫᱤᱥᱚᱢ ᱠᱚᱨᱮ ᱪᱚ ᱵᱮᱥᱤ ᱵᱟᱠᱚ ᱧᱩᱭᱟ ᱟᱞᱮ ᱥᱮᱫ ᱫᱚ ᱵᱤᱥᱤ ᱞᱮ ᱧᱮᱞ ᱟᱠᱟᱫᱟ ᱧᱩᱭᱟᱠᱚ ᱟᱹᱰᱤ ᱵᱮᱥᱤ ᱟᱯᱮ ᱚᱱᱛᱮᱱ ᱫᱚ ᱪᱮᱫ ᱞᱮᱠᱟ?
ᱟᱞᱮ ᱱᱚᱛᱮ ᱫᱚ ᱦᱚ ᱧᱩ ᱫᱚᱠᱚ ᱧᱩ ᱵᱟᱲᱟᱭ ᱜᱮᱭᱟ ᱩᱱᱟᱹᱜ ᱫᱚ ᱵᱟᱝ ᱦᱚᱲ ᱧᱩᱭ ᱜᱮᱭᱟ ᱠᱚ ᱾
ᱦᱳᱭ ᱢᱚᱴᱟᱢᱩᱴᱤ ᱫᱚ ᱴᱷᱤᱠ ᱜᱮᱭᱟ ᱟᱫᱚ ᱟᱞᱮᱥᱮᱫ ᱫᱚ ᱢᱟᱱᱮ ᱧᱩ ᱨᱮᱜᱮ ᱢᱮᱱᱟᱭᱟ᱾ ᱢᱟᱱᱮ ᱡᱟᱦᱱᱟᱜ ᱡᱮᱢᱚᱱ ᱯᱚᱨᱚᱵᱽ ᱠᱚ ᱦᱤᱡᱩᱜ ᱛᱟᱵᱚᱱᱟ
ᱦᱮᱸ
ᱵᱟᱦᱟ ᱯᱚᱨᱚᱵᱽ ᱥᱮ ᱡᱟᱦᱟᱱ ᱥᱚᱨᱦᱟᱭ ᱯᱚᱨᱚᱵᱽ ᱥᱮ ᱱᱚᱣᱟ ᱥᱟᱠᱨᱟᱛ ᱯᱚᱨᱚᱵᱽ ᱦᱮᱸᱥᱮ ᱛᱚ ᱚᱱᱟ ᱯᱚᱨᱚᱵᱽ ᱡᱮ ᱟᱨᱚᱢᱵᱷᱚᱜᱼᱟ
ᱦᱮᱸ
ᱟᱫᱚ ᱚᱱᱟ ᱯᱚᱨᱚᱵᱽ ᱠᱚ ᱛᱤᱱᱟᱹᱜ ᱫᱤᱱ ᱢᱟᱱᱮ ᱪᱟᱵᱟᱜ ᱠᱟᱱ ᱨᱮᱦᱚᱸ ᱢᱟᱱᱮ ᱚᱱᱟ ᱯᱩᱨᱟᱹ ᱢᱤᱫ ᱥᱚᱯᱛᱟ ᱫᱚᱠᱚ ᱧᱩᱭ ᱜᱮᱭᱟ ᱢᱤᱫ ᱵᱟᱨ ᱥᱚᱯᱛᱟ ᱯᱩ ᱴᱟᱱᱟ ᱴᱟᱱᱟ ᱡᱩᱫᱤ ᱟᱢ ᱢᱤᱫ ᱵᱟᱨ ᱥᱚᱯᱛᱟᱢ ᱧᱩᱭᱟ ᱟᱫᱚ ᱦᱚᱲᱢᱚ ᱦᱚᱲᱢᱚ ᱴᱷᱤᱠ ᱛᱟᱦᱮᱱ ᱛᱟᱢᱟ ᱾
ᱦᱩᱸ ᱦᱩᱸ ᱮᱠᱫᱚᱢ ᱮᱠᱫᱚᱢ ᱴᱷᱤᱠ ᱴᱷᱤᱠ
ᱟᱨ ᱟᱨ ᱧᱩ ᱢᱟᱱᱮ ᱛ ᱟᱢ ᱫᱚ ᱠᱟᱹᱢᱤ ᱫᱚ ᱵᱟᱝ ᱵᱟᱢ ᱧᱮᱞᱟ
ᱵᱟᱢ ᱫᱟᱲᱮᱭᱟᱜᱼᱟ ᱦᱳᱭ
ᱦᱩᱸ ᱦᱩᱸ ᱚᱱᱮ ᱚᱱᱠᱟᱜᱮ ᱟᱞᱮ ᱟᱹᱛᱩ ᱟᱹᱛᱩ ᱫᱤᱥᱚᱢ ᱠᱚᱨᱮ ᱫᱚ ᱫᱚᱢᱮ ᱠᱚ ᱧᱩᱭᱟ
ᱟᱪᱪᱷᱟ ᱟᱪᱷᱟ ᱱᱮᱛᱟᱨ ᱫᱚ ᱜᱚᱝᱠᱮ ᱜᱚᱴᱟ ᱜᱮ ᱚᱱᱠᱟ ᱜᱮ ᱡᱚᱛᱚ ᱾
ᱦᱮᱸ ᱦᱮᱸ ᱦᱮᱸ ᱛᱟᱨᱯᱚᱨᱮ ᱱᱤᱛᱚᱜ ᱡᱟᱦᱟᱸ ᱧᱮᱞᱚᱜ ᱠᱟᱱᱟ ᱩᱱᱠᱩ ᱧᱩ ᱟᱨ ᱱᱮᱛᱟᱨ ᱫᱚᱞᱤᱧ ᱧᱮᱞᱫᱟ ᱟᱨ ᱟᱨᱦᱚᱸ ᱩᱱᱠᱩ ᱠᱟᱹᱴᱤᱡ ᱜᱤᱫᱽᱨᱟᱹ ᱠᱚᱦᱚᱸ ᱠᱚ ᱧᱩᱭᱫᱟ ᱢᱟᱱᱮ ᱩᱱᱠᱩ ᱚᱱᱠᱟ ᱯᱚᱱᱮᱨᱚ ᱵᱟᱨᱚ ᱛᱮᱨᱚ ᱯᱚᱱᱮᱨᱚ ᱥᱳᱞᱞᱳ ᱦᱩᱭᱩᱜ ᱠᱟᱱ ᱛᱟᱠᱚᱣᱟ ᱥᱮ ᱵᱟᱝ ᱩᱱᱠᱩ ᱦᱚᱸᱠᱚ ᱧᱩᱭᱫᱟ
ᱜᱤᱫᱽᱨᱟᱹ ᱠᱷᱚᱱᱟᱜ ᱦᱚᱸ ᱱᱤᱛᱚᱜ ᱫᱚᱠᱚ ᱧᱩᱭᱮᱫᱟ ᱾
ᱦᱮᱸ ᱦᱩᱸ ᱤᱱᱟᱹᱜᱮ ᱩᱱᱠᱩ ᱦᱚᱸᱠᱚ ᱥᱮᱬᱟᱭᱮᱫᱟ
ᱦᱮᱸ ᱦᱮᱸ ᱟᱨ ᱟᱯᱱᱟᱨ ᱠᱚ ᱧᱮᱞᱛᱮᱜᱚ ᱠᱚ ᱥᱮᱬᱟᱭᱮᱫᱟ
ᱦᱮᱸ
ᱢᱟᱨᱟᱝ ᱦᱚᱲ ᱠᱚ ᱧᱮᱞ ᱛᱮᱜᱮ ᱛᱚ ᱜᱤᱫᱽᱨᱟᱹ ᱠᱚ ᱥᱮᱬᱟᱭᱟ
ᱟᱪᱪᱷᱟ ᱦᱮᱸ ᱤᱱᱟᱹᱢᱟ ᱴᱷᱤᱠ ᱜᱮᱭᱟ ᱟᱨ ᱡᱟᱦᱟ ᱜᱚᱝᱠᱮ ᱟᱯᱮ ᱥᱮᱫ ᱫᱚ ᱡᱟᱦᱟᱸ ᱟᱵᱚᱱᱟᱜ ᱨᱚᱦᱚᱭ ᱠᱟ ᱠᱟ ᱠᱟᱹᱢᱤ ᱦᱮᱸᱥᱮ
ᱦᱮᱸ
ᱨᱚᱦᱚᱭ ᱠᱟᱹᱢᱤ ᱫᱚ ᱱᱚᱣᱟ ᱠᱚᱫᱚ ᱟᱪᱷᱲᱟᱭ ᱜᱮᱭᱟ ᱯᱮ ᱵᱮᱥᱤ ᱥᱮ ᱱᱚᱣᱟ ᱵᱩᱛᱟᱹᱲᱤ
ᱢᱟᱱᱮ ᱵᱟᱹᱞᱤᱧ ᱵᱩᱡᱷᱟᱹᱣ ᱞᱮᱫᱟ ᱪᱷᱟᱲᱟ ᱟᱪᱷᱲᱟ ᱟᱨ ᱵᱟᱹᱛᱷᱟᱹᱲᱤ ᱢᱟᱱᱮ ᱪᱮᱫ
ᱟᱪᱷᱲᱟ ᱢᱟᱱᱮ ᱜᱚᱢᱠᱮ ᱦᱟᱱᱮ ᱡᱟᱦᱟᱸ ᱟᱪᱷᱲᱟ ᱫᱚᱟᱵᱚᱱ ᱞᱟᱹᱭᱫᱟ ᱟᱵᱚ ᱫᱚ ᱚᱱᱮ ᱡᱟᱦᱟᱸ ᱞᱚᱥᱚᱫ ᱠᱟᱛᱮᱜ ᱵᱚᱱ ᱫᱟᱜ ᱞᱚᱥ ᱢᱮᱥᱟ ᱵᱚᱱ ᱡᱟᱦᱟᱸ ᱵᱚᱱ ᱢᱟᱱᱮ ᱡᱟᱦᱟᱸ ᱦᱳᱲᱳ ᱡᱟᱦᱟᱸ ᱚᱱᱟ ᱠᱟᱹᱴᱤᱡ ᱯᱚᱝ ᱩᱰᱩᱝ ᱠᱟᱛᱮ ᱡᱟᱦᱟᱸ ᱵᱚᱱ ᱜᱤᱰᱤᱭᱟ ᱟᱨ ᱠᱟᱹᱴᱤᱡ
ᱦᱩᱸ ᱦᱩᱸ
ᱟᱨ ᱡᱟᱦᱟᱸ ᱵᱟᱹᱛᱲᱤ ᱫᱚᱵᱚᱱ ᱞᱟᱹᱭ ᱮᱫᱟ ᱚᱱᱟ ᱫᱚ ᱯᱚᱝ ᱡᱚᱝ ᱵᱟ ᱵᱟᱵᱟᱱ ᱦᱩᱰᱩᱝ ᱦᱚᱪᱚᱭᱟ ᱚᱱᱟ ᱨᱚᱦᱚᱲ ᱨᱮᱵᱚᱱ ᱜᱤᱰᱤᱭᱟ
ᱵᱟᱝ ᱵᱟᱝ ᱟᱞᱮ ᱫᱚ ᱯᱚᱝᱞᱮ ᱳᱰᱳᱝ ᱦᱚᱪᱮᱭᱟ
ᱢᱟᱱᱮ ᱟᱪᱲᱟ ᱨᱮ ᱦᱟᱱᱮ ᱞᱚᱦᱚ ᱤᱭᱟᱹ ᱞᱚᱥᱚᱜ ᱞᱚᱥᱚᱫ ᱨᱮ ᱦᱮᱸ ᱥᱮ
ᱦᱩᱸ ᱦᱩᱸ
ᱞᱚᱥᱚᱫ ᱞᱚᱥᱚᱫ ᱡᱟᱦᱟᱸ ᱚᱱᱮ ᱦᱟᱞᱠᱟ ᱞᱚᱥᱚᱫ ᱠᱟᱛᱮ ᱚᱱᱮ ᱡᱟᱦᱟᱸ ᱥᱚᱢᱟᱱ ᱠᱟᱛᱮᱫ ᱡᱟ ᱤᱭᱟᱹ ᱠᱚ ᱦᱟᱥᱟ ᱠᱚ
ᱦᱮᱸ
ᱯᱟᱴᱟ ᱞᱮᱠᱟᱱᱟᱜ ᱛ ᱛᱚᱛᱮ ᱥᱚᱢᱟᱱ ᱠᱟᱛᱮᱜ ᱟᱵᱚ ᱚᱱᱟ